ᱦᱳᱭ ᱡᱚᱦᱟᱨ ᱜᱮ
ᱦᱮᱸ ᱦᱮᱸ ᱡᱚᱦᱟᱨ ᱜᱮ
ᱪᱮᱜ ᱠᱚᱵᱤᱱ ᱪᱤᱠᱟᱹᱭᱮᱜᱼᱟ?
ᱮᱸ ᱱᱤᱛᱚᱜ ᱫᱚ ᱪᱮᱜ ᱦᱚᱸ ᱵᱟᱝ ᱥᱮᱨᱚᱠᱚᱢ ᱫᱚ ᱫᱩᱲᱩᱵ ᱦᱩᱭ ᱠᱟᱱᱟ᱾ ᱦᱮᱸ ᱚᱱᱟ ᱟᱵᱮᱱ ᱜᱮ?
ᱟᱨᱤᱧ ᱦᱚᱸ ᱪᱮᱜ ᱦᱚᱸ ᱵᱟᱝ ᱱᱤᱛᱚᱜ ᱫᱚ᱾
ᱟᱪᱪᱷᱟᱼᱪᱷᱟ᱾
ᱛᱟᱞᱮ ᱢᱚᱸᱡᱽ ᱵᱟᱲᱟ ᱜᱮᱭᱟᱵᱮᱱ?
ᱦᱮᱸ ᱦᱮᱸ ᱱᱟᱯᱟᱭ ᱜᱮ᱾
ᱟᱪᱷᱮ ᱚᱲᱟᱜ ᱠᱚᱨᱮᱜ?
ᱚᱲᱟᱜ ᱠᱚᱨᱮ ᱦᱚᱸ ᱱᱟᱯᱟᱭ ᱜᱮᱭᱟ ᱠᱚ ᱦᱮᱸ ᱟᱫᱚ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝ ᱛᱟᱦᱞᱮ?
ᱦᱮᱸ ᱫᱟᱜ ᱡᱟᱹᱲᱤ ᱵᱟᱲᱟᱭᱮᱜ ᱜᱮᱭᱟᱭ᱾ ᱚᱱᱛᱮ ᱟᱯᱮ ᱥᱮᱱ ᱜᱮ?
ᱦᱩᱸ ᱟᱞᱮᱥᱮᱜ ᱦᱚᱸ ᱱᱤᱛᱚᱜ ᱜᱮ ᱦᱚᱸᱜᱼᱚᱭ ᱫᱟᱜ ᱡᱟᱹᱲᱤ ᱦᱩᱭᱩᱜᱼᱟ ᱱᱤᱛᱚᱜ ᱫᱚ ᱱᱤᱛᱚᱜ ᱫᱚᱭ ᱱᱤᱛᱚᱜ ᱫᱚ ᱵᱟᱝ ᱧᱩᱨᱩᱜ ᱠᱟᱱᱟ ᱦᱩᱸ᱾
ᱦᱮᱸ
ᱟᱫᱚ ᱪᱟᱥᱵᱟᱥ ᱠᱚᱨᱮ ᱦᱩᱲᱩ ᱦᱚᱸᱜᱼᱚᱭ ᱦᱩᱲᱩ ᱨᱚᱦᱚᱭ ᱯᱮ ᱞᱟᱜᱟᱣ ᱮᱱᱟ ᱥᱮ ᱛᱟᱦᱞᱮ ᱮᱛᱚᱦᱚᱵ ᱠᱮᱫᱟ ᱥᱮ ᱵᱟᱝ?
ᱦᱮᱸ ᱮᱛᱚᱦᱚᱵ ᱫᱚ ᱦᱩᱭ ᱟᱠᱟᱱᱟ ᱪᱟᱵᱟ ᱦᱚᱸ ᱪᱟᱵᱟ ᱦᱤᱡᱩᱜ ᱠᱟᱱᱟ᱾
ᱦᱩᱸ ᱚ ᱢᱟᱱᱮ ᱟᱯᱮ ᱫᱚ ᱛᱟᱦᱞᱮ ᱟᱨᱦᱚ ᱞᱟᱦᱟ ᱨᱮᱜᱮ ᱯᱮ ᱮᱛᱚᱦᱚᱵ ᱞᱮᱫᱟ ᱛᱟᱦᱞᱮ?
ᱦᱮᱸ
ᱚ ᱛᱟᱦᱞᱮ ᱫᱚ ᱪᱟᱥᱵᱟᱥ ᱫᱚ ᱪᱮᱜ ᱛᱮ? ᱱᱚᱝᱠᱟ
ᱟ
ᱦᱮᱸᱜ ᱮ ᱢᱮᱱ ᱫᱟᱞᱤᱧ ᱚᱱᱛᱮ ᱫᱚ ᱛᱟᱦᱞᱮ ᱪᱟᱥᱵᱟᱥ ᱫᱚ ᱪᱮᱜ ᱥᱮᱨᱢᱟ ᱫᱟᱜ ᱡᱟᱹᱲᱤ ᱛᱮᱜᱮ ᱥᱮ ᱱᱚᱝᱠᱟ ᱟᱵᱟᱨ
ᱟᱵᱟᱨ ᱥᱮᱨᱢᱟ ᱫᱟᱜ ᱡᱟᱹᱲᱤ ᱛᱮᱜᱮ ᱥᱮᱨᱢᱟ ᱫᱟᱜ ᱡᱟᱹᱲᱤ ᱟᱨ ᱚᱱᱛᱮ ᱫᱚ
ᱛᱟᱦᱚᱞᱮ ᱚᱱᱛᱮ ᱫᱚ ᱛᱟᱦᱚᱞᱮ ᱡᱟᱹᱥᱛᱤ ᱥᱮᱨᱢᱟ ᱫᱟᱜ ᱡᱟᱹᱲᱤᱭ ᱫᱟᱭ ᱥᱮ ᱛᱟᱦᱚᱞᱮ
ᱦᱚᱭ ᱫᱟᱜ ᱡᱟᱹᱲᱤ ᱵᱟᱲᱟᱭᱮᱫ ᱱᱚᱛᱮ ᱨᱚᱦᱚᱭ ᱠᱚᱦᱚᱸ ᱪᱟᱵᱟ ᱦᱤᱡᱩᱜ ᱠᱟᱱᱟ
ᱱᱤᱭᱟᱹ ᱫᱷᱟᱣ ᱫᱚ ᱥᱮᱨᱢᱟ ᱫᱟᱜ ᱨᱮ ᱫᱚ ᱠᱚᱢ ᱧᱚᱜ ᱜᱮᱭᱟ ᱟᱫᱚ ᱚᱱᱟ ᱞᱟᱹᱜᱤᱫ ᱛᱮ ᱟᱞᱮ ᱵᱟᱹᱭᱦᱟᱹᱲ ᱠᱚᱨᱮ ᱫᱚ ᱥᱟᱵᱢᱟᱨᱥᱟᱞ ᱥᱮ ᱢᱚᱴᱚᱨ ᱵᱟᱹᱭᱥᱟᱹ ᱢᱮᱱᱟᱜ ᱟᱠᱟᱫᱟ ᱟᱫᱚ ᱚᱱᱟ ᱞᱟᱹᱜᱤᱫ ᱦᱮ ᱚᱱᱟ ᱛᱮᱜᱮᱠᱚ ᱪᱟᱥᱵᱟᱥ ᱮᱫᱟ ᱮᱱᱠᱷᱚᱱ ᱫᱚ
ᱚᱸ ᱟᱪᱪᱷᱟ ᱪᱷᱟ᱾
ᱛᱟᱦᱚᱞᱮ ᱟᱨᱤ
ᱟᱫᱚ ᱛᱟᱦᱞᱮ, ᱦᱮᱸ ᱞᱟᱹᱭ ᱵᱮᱱ᱾
ᱢᱮᱱᱫᱟᱞᱤᱧ ᱟᱹᱣᱨᱤ ᱠᱚ ᱨᱚᱦᱚᱭ ᱵᱟᱲᱟᱭᱟ ᱛᱟᱦᱚᱞᱮ ᱚᱱᱛᱮ ᱫᱚ?
ᱱᱚᱱᱚᱛᱮ ᱫᱚ ᱨᱚᱦᱚᱭ ᱫᱚᱠᱚ ᱮᱛᱚᱦᱚᱵ ᱠᱟᱱ ᱜᱮᱭᱟ ᱟᱫᱚ ᱡᱚᱛᱚ ᱦᱚᱲ ᱫᱚ ᱟᱹᱣᱨᱤ ᱠᱚ ᱮᱛᱚᱦᱚᱵᱚᱜᱼᱟ ᱢᱤᱫ ᱵᱟᱨ ᱦᱚᱲᱠᱚ ᱮᱛᱚ ᱮᱛᱚᱦᱚᱵ ᱟᱠᱟ ᱟᱫᱚ ᱩᱱᱠᱩ ᱧᱮᱞ ᱧᱮᱞ ᱛᱮ ᱱᱮᱛᱟᱨ ᱫᱚᱠᱚ ᱮᱛᱚ, ᱮᱛᱚᱦᱚᱵ ᱫᱟ ᱦᱟᱸᱜ ᱡᱚᱛᱚ ᱦᱚᱲ ᱜᱮ᱾
ᱦᱳᱭ ᱦᱳᱭ ᱟᱫᱚ ᱡᱚᱛᱚ ᱦᱚᱲ ᱠᱚ ᱨᱚᱦᱚᱭ ᱞᱮᱠᱷᱟᱱ ᱫᱚ ᱨᱚᱦᱚᱭ ᱜᱮᱭᱟ ᱠᱚ ᱦᱟᱸᱜ᱾
ᱦᱮᱸ ᱟᱫᱚ ᱮᱛᱚᱦᱚᱵ ᱮᱱᱟ ᱠᱚ ᱦᱟᱸᱜ ᱡᱷᱚᱛᱚ ᱦᱚᱲ ᱫᱚ ᱦᱮᱸᱥᱮ ᱟᱭᱢᱟ ᱦᱚᱲ ᱜᱮ ᱠᱚ ᱮᱛᱚᱦᱚᱵ ᱱᱟ, ᱮᱛᱚᱦᱚᱵ ᱫᱚ ᱮᱠᱷᱚᱱ ᱫᱚ᱾
ᱦᱳᱭ ᱦᱳᱭ ᱟᱨ ᱨᱚᱦᱚᱭ ᱜᱮ ᱦᱩᱭᱩᱜᱼᱟ ᱦᱟᱸᱜ᱾
ᱛᱟᱦᱞᱮ ᱚᱱᱛᱮ ᱫᱚ ᱛᱟᱦᱞᱮ ᱪᱮᱫ ᱱᱚᱝᱠᱟ ᱮᱠᱮᱱ ᱦᱩᱲᱩ ᱜᱮᱯᱮ ᱤᱭᱟᱹ ᱪᱟᱥᱵᱟᱥ ᱥᱮ ᱟᱨᱚ ᱡᱟᱦᱟᱱᱟᱜ
ᱵᱟᱝ ᱟᱨᱚ ᱥᱚᱵᱽᱡᱤ ᱠᱚᱦᱚᱸ ᱪᱟᱥ
ᱦᱮᱞᱳ᱾ ᱦᱮᱞᱳ
ᱥᱤᱭᱟᱜᱼᱟ᱾ ᱦᱮᱞᱳ
ᱦᱮᱞᱳ ᱦᱮᱸ ᱟᱸᱡᱚᱢ ᱫᱟᱵᱮᱱ?
ᱦᱮᱸ ᱦᱮᱸ ᱦᱮᱸ ᱟᱸᱡᱚᱢ ᱫᱟᱞᱤᱧ᱾
ᱦᱮᱸ ᱪᱮᱫ ᱵᱮᱱ ᱢᱮᱱᱟ
ᱚ
ᱢᱮᱱ ᱫᱟᱞᱤᱧ ᱚᱱᱛᱮ ᱫᱚ ᱤᱭᱟᱹ ᱮᱠᱮᱱ ᱦᱩᱲᱩ ᱜᱮᱠᱚ ᱪᱟᱥᱵᱟᱥ ᱥᱮ ᱱᱚᱝᱠᱟ ᱟᱵᱟᱨ ᱡᱟᱦᱱᱟᱜ ᱮᱴᱟᱜ ᱥᱚᱵᱡᱤ ᱥᱮ ᱡᱟᱦᱟᱱ
ᱦᱮᱸ ᱮᱴᱟᱜ ᱥᱚᱵᱡᱤ ᱠᱚᱦᱚᱸ ᱟᱨᱚ ᱦᱚᱸ ᱤᱭᱟᱹ ᱠᱚᱦᱚᱸ ᱳᱭ ᱛᱩᱲᱤ ᱠᱚ ᱤᱭᱟᱹ ᱠᱚ ᱦᱟᱱᱟ ᱱᱟᱣᱟ ᱠᱚᱦᱚᱸ ᱪᱟᱥ ᱫᱚ ᱦᱩᱭᱩᱜ ᱜᱮᱭᱟ᱾
ᱟᱪᱪᱷᱟ ᱟᱪᱪᱷᱟ ᱛᱟᱦᱚᱞᱮ ᱚᱱᱛᱮ ᱫᱚ ᱮᱠᱷᱚᱱ ᱫᱟᱜ ᱡᱟᱹᱲᱤ ᱵᱷᱚᱨᱥᱟ ᱛᱮᱜᱮ ᱪᱟᱥᱵᱟᱥ ᱦᱩᱭᱩᱜᱼᱟ ᱛᱟᱦᱚᱞᱮ ᱦᱩᱲᱩ ᱫᱚ?
ᱦᱮᱸ
ᱟᱪᱪᱷᱟ
ᱫᱟᱜ ᱡᱟᱹᱲᱤ ᱠᱚᱦᱚᱸ ᱟᱨ ᱚᱱᱠᱟ ᱡᱟᱦᱟᱸ ᱠᱚᱨᱮ ᱦᱚᱳᱭᱛᱚ ᱵᱟᱝ ᱦᱩᱭ ᱞᱮᱱᱟ ᱚᱱᱟ ᱫᱚ ᱦᱩᱸ ᱦᱩᱸ ᱼᱼᱼ ᱯᱩᱠᱨᱤ ᱠᱚᱨᱮ ᱫᱟᱜ ᱛᱟᱦᱮᱱᱟ ᱚᱱᱟ ᱠᱚᱛᱮ ᱦᱚᱸ
ᱢᱮᱱᱫᱟᱞᱤᱧ ᱟᱵᱤᱱᱟᱜ ᱨᱚᱲ ᱵᱟᱝ ᱟᱸᱡᱚᱢᱚᱜ ᱠᱟᱱ ᱛᱟᱵᱮᱱᱟ ᱪᱮᱫ ᱵᱤᱱ ᱢᱮᱱᱮᱜ
ᱚᱱᱛᱮ ᱫᱚ
ᱦᱮᱸ ᱟᱞᱮ ᱫᱚ ᱱᱚᱛᱮ ᱫᱚ ᱮᱠᱮᱱ ᱦᱩᱲᱩ ᱜᱮᱠᱚ ᱪᱟᱥᱟ ᱦᱟᱸᱜ ᱦᱮᱸ ᱱᱚᱛᱮ ᱫᱚ ᱮᱠᱮᱱ ᱦᱩᱲᱩ ᱜᱮᱠᱚ ᱪᱟᱥᱟ ᱪᱟᱥ ᱫᱚ ᱟᱨ ᱛᱚ ᱡᱟᱦᱱᱟᱜ ᱛᱩᱲᱤ ᱥᱮ ᱜᱩᱦᱩᱢ ᱥᱮ ᱡᱟᱦᱱᱟᱜ ᱮᱴᱟᱜ ᱥᱚᱵᱡᱤ ᱠᱚᱫᱚ ᱵᱟᱠᱚ ᱪᱟᱥᱟ ᱱᱤᱭᱟᱹ ᱢᱟᱴᱷ ᱨᱮᱫᱚ ᱟᱞᱮ ᱵᱟᱹᱭᱦᱟᱹᱲ ᱨᱮᱫᱚ ᱱᱚᱝᱠᱟ ᱵᱮᱥᱤ ᱥᱮᱨᱢ ᱨᱮ ᱵᱟᱨ ᱫᱷᱟᱣ ᱦᱚᱸᱠᱚ ᱪᱟᱥᱟ ᱟᱨᱠᱤ ᱦᱩᱸ᱾ ᱥᱮᱨᱢᱟ ᱨᱮ ᱵᱟᱨ ᱫᱷᱟᱣ ᱠᱚ ᱪᱟᱥᱟ ᱟᱫᱚ ᱚᱱᱟ ᱞᱟᱹᱜᱤᱫ ᱛᱮ ᱛᱚ ᱮᱴᱟᱜ ᱫᱚ ᱵᱟᱠᱚ ᱪᱟᱥ ᱵᱟᱥᱟ ᱱᱚᱝᱠᱟ ᱛᱩᱲᱤ ᱥᱮ ᱜᱩᱦᱩᱢ ᱡᱟᱦᱟᱱ ᱛᱟᱱᱟᱜ᱾
ᱦᱩᱸ
ᱦᱩᱲᱩ ᱜᱮᱠᱚ ᱪᱟᱥᱟ ᱚᱱᱛᱮ᱾ ᱛᱟᱦᱞᱮ ᱚᱱᱛᱮ ᱟᱯᱮ ᱥᱮᱱᱟᱜ ᱫᱟᱜ ᱵᱮᱵᱚᱥᱛᱛᱟ ᱫᱚ ᱪᱮᱫᱮ ᱞᱮᱠᱟ ᱢᱮᱱᱟᱜ ᱠᱟᱫᱟ? ᱟᱛᱳ ᱠᱚᱨᱮ ᱫᱟᱜ ᱵᱮᱵᱚᱥᱛᱷᱟ ᱫᱚ
ᱦᱮ ᱟᱹᱡᱚᱢ ᱫᱟ ᱵᱮᱱ
ᱦᱩᱸ ᱵᱮᱵᱚᱥᱛᱛᱟ ᱫᱚ ᱦᱮᱸ ᱟᱛᱳ ᱠᱚᱨᱮ ᱢᱮᱱᱟᱜ ᱜᱮᱭᱟ